ᱦᱮᱞᱳ ᱦᱮᱞᱳ ᱦᱮᱸ ᱡᱚᱦᱟᱨ ᱜᱮ᱾
ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ᱾
ᱦᱮᱸ ᱡᱚᱦᱟᱨ ᱜᱮ ᱡᱚᱦᱟᱨ ᱜᱮ᱾
ᱮ ᱥᱟᱹᱜᱩᱱ ᱛᱟᱨᱟᱥᱤᱧ᱾
ᱦᱮᱸ ᱥᱟᱹᱜᱩᱱ ᱛᱟᱨᱟᱥᱤᱧ ᱟᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱦᱮᱸ ᱱᱤᱛᱚᱜ ᱫᱚ ᱪᱮᱫ ᱦᱚᱸ ᱵᱟᱝᱼᱟ ᱫᱟᱠᱟ ᱠᱚ ᱡᱚᱢ ᱵᱟᱲᱟ ᱠᱟᱛᱮ ᱦᱩᱭᱩᱜ ᱠᱟᱱᱟ᱾
ᱟᱨ ᱟᱢᱫᱚ ᱪᱮᱫ ᱮᱢ ᱪᱤᱠᱟᱹᱭᱼᱟ᱾
ᱪᱤᱠᱟ ᱦᱚᱸ ᱵᱟᱝ ᱠᱟᱹᱴᱤᱡ ᱵᱚᱨᱛᱚᱢᱟᱱ ᱚᱲᱟᱜ ᱥᱮᱫ ᱨᱮᱜᱮ ᱛᱟᱦᱮᱸ ᱞᱮᱱᱟ ᱵᱟᱨᱦᱮ ᱥᱮᱫ ᱤᱧ ᱦᱮᱡ ᱟᱠᱟᱱᱟ ᱱᱟᱦᱟᱸᱜ
ᱦᱳᱭ ᱮ ᱟᱭ ᱛᱚ ᱱᱚᱛᱮᱨᱮ
ᱚᱦᱚᱸ ᱫᱟᱜ ᱠᱮᱫᱼᱟᱭ ᱚᱻᱦᱮᱸ ᱟᱞᱮ ᱥᱮᱱ ᱫᱟᱜ ᱠᱮᱜ ᱼᱟᱭ᱾ ᱫᱟᱜ ᱥᱮᱱ ᱜᱮ
ᱦᱮᱸ ᱥᱮᱛᱟᱜ ᱠᱷᱚᱱ ᱜᱮ ᱟᱹᱰᱤ ᱡᱩᱨ ᱧᱚᱜ ᱜᱮ ᱫᱟᱜ ᱠᱚᱱᱴᱤᱱᱤᱭᱩ ᱨᱮᱜᱮ ᱫᱟᱜ ᱢᱟᱱᱮ ᱠᱚᱱᱴᱤᱱᱤᱭᱩ ᱫᱟᱜ ᱨᱮᱜᱮ ᱢᱮᱱᱟᱜᱼᱟ ᱪᱮ ᱟᱫᱚ ᱱᱚᱸᱜᱼᱚᱭ ᱱᱤᱛᱚᱜ ᱜᱮ ᱯᱷᱟᱸᱠᱟ ᱠᱟᱜ ᱠᱟᱹᱴᱤᱡ
ᱥᱮᱫ ᱫᱚ ᱦᱩᱭᱩᱜ ᱠᱟᱱᱟ ᱛᱟᱨᱟᱥ ᱢᱟᱱᱮ ᱛᱤᱠᱤᱱ ᱠᱷᱚᱱᱟᱜ ᱮ ᱫᱟᱜ ᱮᱟᱭ ᱥᱮᱛᱟᱜ ᱠᱷᱚᱱ ᱫᱚ ᱵᱟᱝ ᱛᱤᱠᱤᱱ ᱠᱷᱚᱱᱟᱜ᱾ ᱛᱤᱠᱤᱱ ᱱᱚᱝᱠᱟ ᱢᱤᱫ ᱵᱟᱨ ᱮ ᱧᱩᱨ ᱵᱟᱲᱟ ᱠᱮᱫᱟ ᱛᱟᱯᱚᱨᱮ ᱟᱵᱟᱨ᱾ ᱮᱸ ᱛᱟᱨᱟᱥᱤᱧ ᱫᱚ ᱫᱚᱢᱮ ᱡᱩᱨ ᱮ ᱫᱟᱜ ᱧᱚᱜ ᱠᱮᱜᱻᱟᱭ ᱠᱩᱞᱦᱤ ᱠᱚᱨᱮ ᱫᱟᱜ ᱠᱚ ᱞᱤᱸᱜᱤ ᱜᱚᱫ ᱮᱱᱟ
ᱤᱭᱟᱹ ᱢᱤᱫᱴᱤᱡ ᱠᱩᱠᱞᱤᱧ ᱠᱩᱞᱤ ᱢᱮᱭᱟ ᱦᱮᱸ ᱥᱮ ᱟᱸ ᱟᱹᱰᱤᱧ ᱠᱷᱚᱱ ᱪᱤᱱᱛᱟᱹᱛ ᱞᱮᱫᱼᱟ ᱟᱫᱚ ᱦᱟᱸᱜ ᱠᱩᱞᱤ ᱵᱩᱡᱷᱟᱹᱣᱪᱚ ᱫᱟᱲᱮᱭᱟᱹᱞᱤᱧ ᱥᱮ ᱵᱟᱝ ᱦᱟᱸ ᱡᱟᱭᱳᱠ ᱟ ᱞᱟᱹᱭ ᱮ ᱟᱹᱧ ᱦᱟᱸᱜ ᱠᱩᱠᱩᱞᱤ ᱴᱟᱜ ᱟᱵᱚ ᱟᱨ ᱥᱟᱱᱛᱟᱲᱤ ᱢᱤᱰᱤᱭᱚᱢ ᱵᱚᱱ ᱮᱛᱚᱦᱚᱵ ᱟᱠᱟᱜᱼᱟ ᱱᱟᱯᱟᱭ ᱠᱟᱛᱷᱟ ᱠᱟᱱᱟ ᱜᱤᱫᱽᱨᱟᱹ ᱠᱚᱠᱚ ᱯᱟᱲᱦᱟᱜ ᱠᱟᱱᱟ ᱚᱱᱟᱦᱚᱸ ᱱᱟᱯᱟᱭ ᱠᱟᱛᱷᱟ ᱠᱟᱱᱟ᱾
ᱪᱮᱫ ᱪᱚᱝ ᱵᱟᱹᱧ ᱟᱸᱡ ᱧᱟᱢ ᱞᱮᱜᱼᱟ ᱦᱮᱸ ᱢᱟ ᱱᱤᱛᱳᱜ ᱞᱟᱹᱭ ᱢᱮ
ᱤᱧ ᱞᱟᱹᱭᱟᱹᱧ, ᱟᱵᱚ ᱥᱟᱱᱛᱟᱞᱤ ᱢᱤᱰᱤᱭᱟ ᱵᱚ ᱮᱛᱚᱦᱚᱵ ᱟᱠᱟᱫᱼᱟ, ᱚᱱᱟ ᱱᱟᱯᱟᱭ ᱠᱟᱛᱷᱟ ᱠᱟᱱᱟ᱾ ᱟᱨ ᱜᱤᱫᱽᱨᱟᱹ ᱠᱚᱠᱚ ᱯᱟᱲᱦᱟᱜ ᱠᱟᱱᱟ ᱥᱮ ᱞᱟᱦᱟᱜ ᱪᱤᱱᱛᱟᱹ ᱞᱟᱹᱜᱤᱫ ᱯᱟᱲᱦᱟᱣ ᱪᱟᱞᱟᱜ ᱠᱟᱱᱟ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱤᱧᱟᱹᱜ ᱠᱩᱠᱞᱤ ᱱᱚᱣᱟ ᱠᱟᱱᱟ ᱫᱷᱚᱨᱚ ᱵᱟᱸ ᱚᱱᱟ ᱞᱟᱦᱟᱨᱮ ᱱᱚᱣᱟ ᱢᱟᱱᱮ ᱱᱚᱣᱟ ᱠᱩᱠᱞᱤᱜ ᱠᱟᱱᱟ ᱡᱮ ᱡᱟᱦᱟᱸᱭ ᱡᱩᱫᱤ ᱜᱤᱫᱽᱨᱟᱹ ᱴᱩ ᱠᱚ ᱟᱸ ᱠᱟᱹᱢᱤ ᱠᱚᱥᱮ ᱵᱟᱸ ᱵᱮᱯᱟᱨ ᱠᱚᱛᱮ ᱫᱷᱮᱭᱟᱱ ᱠᱚ ᱮᱢᱟ ᱛᱟᱦᱚᱞᱮ ᱚᱱᱟ ᱫᱚ ᱴᱷᱤᱠᱚᱜ ᱟ ᱥᱮ ᱵᱟᱝᱻᱟ
ᱚ ᱪᱮᱜ ᱞᱮᱠᱟᱢ ᱞᱟᱹᱭ ᱠᱮᱫᱟ ᱫᱚᱥᱨᱟ ᱠᱟᱹᱴᱤᱡ ᱞᱟᱹᱭ ᱢᱮᱥᱮ
ᱞᱟᱭᱮᱫᱤᱧ ᱡᱟᱦᱟᱸᱭ ᱡᱩᱫᱤ ᱡᱟᱦᱟᱸᱭ ᱯᱟᱹᱴᱷᱩᱣᱟᱹ ᱠᱚ ᱢᱮᱱᱟᱜ ᱠᱚᱣᱟ ᱦᱮᱸᱥᱮ ᱩᱱᱠᱩ ᱡᱩᱫᱤ ᱵᱮᱯᱟᱨ ᱢᱟᱱᱮ ᱵᱤᱡᱽᱱᱮᱥ ᱠᱚᱛᱮ ᱠᱚ ᱫᱷᱮᱭᱟᱱ ᱮᱢᱟ ᱛᱟᱦᱚᱞᱮ ᱚᱱᱟ ᱫᱚ ᱴᱷᱤᱠᱩᱜᱼᱟ ᱥᱮ ᱵᱟᱝ ᱢᱟᱱᱮ ᱵᱟ ᱠᱟᱹᱢᱤ ᱠᱚᱨᱮ ᱡᱟᱦᱟᱸ
ᱠᱩᱠᱞᱤ ᱴᱟᱜ ᱵᱟᱹᱧ ᱵᱩᱡᱷᱟᱹᱣ ᱫᱷᱟᱨᱟ ᱞᱮᱜᱼᱟ
ᱦᱩᱸ ᱢᱟᱱᱮ ᱠᱤᱪᱷᱩ ᱠᱤᱪᱷᱩ ᱜᱤᱫᱽᱨᱟᱹ ᱱᱚᱝᱠᱟ ᱢᱮᱱᱟᱜ ᱠᱚᱣᱟ ᱡᱟᱦᱟᱸᱭ ᱫᱚ ᱚᱞᱚᱜ ᱯᱟᱲᱦᱟᱜ ᱵᱟᱫ ᱛᱮ᱾
ᱠᱟᱹᱣᱰᱤ ᱧᱟᱢ ᱞᱟᱹᱜᱤᱫ ᱡᱟᱦᱟᱸ ᱵᱟᱝᱠᱷᱟᱱ ᱡᱟᱦᱟᱸ ᱱᱟᱜ ᱠᱚ ᱯᱷᱟᱭᱫᱟ ᱦᱮᱸᱪᱮ
ᱦᱳᱭ
ᱦᱳ ᱟᱫᱚ ᱩᱱᱟ ᱴᱟᱜ ᱡᱟᱦᱟᱸᱭ ᱡᱮ ᱱᱤᱛᱚᱜ ᱠᱚ ᱚᱞᱚᱜ ᱯᱟᱲᱦᱟᱣ ᱜᱤᱫᱽᱨᱟᱹ ᱢᱮᱱᱟᱜ ᱠᱚᱣᱟ ᱡᱟᱦᱟᱸᱭ ᱫᱚ ᱟᱹᱰᱤ ᱢᱟᱱᱮ ᱚ ᱮᱛᱚᱦᱚᱵ ᱠᱷᱚᱱ ᱜᱮ ᱦᱟᱸᱜ ᱚᱞᱚᱜ ᱯᱟᱲᱦᱟᱜ ᱩᱱᱟᱹᱜ ᱵᱟᱝ ᱫᱷᱮᱭᱟᱱ ᱠᱟᱛᱮ ᱱᱚᱣᱟ ᱠᱚ ᱠᱚ ᱢᱟᱱᱮ ᱱᱚᱣᱟ ᱠᱟᱹᱢᱤ ᱠᱚᱠᱚ ᱠᱚᱨᱟᱣᱮᱫᱼᱟ᱾
ᱛᱟᱦᱚᱞᱮ ᱩᱱᱠᱩ ᱞᱟᱹᱜᱤᱫ ᱩᱱᱠᱩ ᱴᱷᱤᱠ ᱠᱚ ᱠᱟᱹᱢᱤ ᱭᱮᱫᱟ ᱥᱮ ᱚᱱᱟ ᱚᱠᱛᱚ ᱴᱟᱜ ᱫᱚ ᱵᱟᱝ ᱠᱟᱱᱟ ᱥᱮ ᱵᱷᱩᱞ ᱠᱚ ᱠᱟᱹᱢᱤᱭᱟ
ᱚᱷ ᱚᱱᱟ ᱠᱟᱛᱷᱟ ᱵᱟᱝ᱾
ᱦᱩᱸ
ᱤᱧᱫᱩᱧ ᱞᱟᱹᱭᱟ ᱡᱮ ᱚᱞᱚᱜ ᱯᱟᱲᱦᱟᱣ ᱥᱟᱶᱛᱮ ᱦᱩᱭᱳᱜ ᱠᱟᱱᱟ ᱡᱷᱚᱛᱚ ᱞᱮᱠᱟᱱ ᱠᱟᱹᱢᱤ ᱜᱮ ᱥᱮᱬᱟ ᱫᱚ ᱫᱚᱨᱠᱟᱨ ᱟᱨ ᱚᱱᱠᱟ ᱡᱮ ᱱᱚᱝᱠᱟᱧ ᱞᱟᱹᱭᱟ ᱡᱮ ᱯᱟᱲᱦᱟᱜ ᱨᱮᱱᱟᱜ ᱴᱟᱭᱤᱢ ᱥᱚᱢᱚᱭ ᱯᱟᱲᱦᱟᱜ ᱦᱩᱭᱩᱜᱼᱟ᱾ ᱟᱨ ᱚᱱᱟ ᱛᱤᱱᱟᱹᱜ ᱜᱷᱟᱹᱲᱤᱡ ᱴᱟᱭᱤᱢ ᱞᱤᱢᱤᱴ ᱛᱟᱦᱮᱱᱟ ᱡᱮ ᱯᱟᱲᱦᱟᱜ ᱫᱚ ᱱᱤᱱᱟᱹᱜ ᱴᱟᱭᱤᱢ ᱫᱚ ᱯᱟᱲᱦᱟᱣ ᱜᱮ ᱦᱩᱭᱩᱜᱼᱟ ᱚᱱᱟ ᱥᱟᱶᱛᱮ ᱮᱴᱟᱜ ᱠᱟᱹᱢᱤ ᱦᱚᱸ ᱠᱚᱨᱟᱣ ᱜᱟᱱᱚᱜᱼᱟ ᱤᱧᱟᱹᱜ ᱢᱚᱱᱮ ᱛᱮᱫᱚ ᱚᱱᱠᱟᱧ ᱞᱟᱹᱭᱟ ᱡᱮ ᱚᱞᱚᱜ ᱯᱟᱲᱦᱟᱜ ᱥᱩᱢᱩᱝ ᱞᱮᱱᱠᱷᱟᱱ ᱢᱟ ᱵᱟᱝ ᱜᱟᱱᱚᱜᱟᱥᱮ᱾ ᱚᱞᱚᱜ ᱯᱟᱲᱦᱟᱣ ᱥᱟᱶ ᱥᱟᱶᱛᱮ ᱦᱳᱭᱩᱜ ᱠᱟᱱᱟ ᱡᱷᱚᱛᱚ ᱠᱤᱪᱷᱩ ᱜᱮ ᱥᱮᱬᱟ ᱦᱩᱭᱩᱜᱼᱟ ᱚᱱᱟᱛᱤᱧ ᱞᱟᱹᱭᱟ ᱡᱮ ᱠᱟᱹᱢᱤ ᱦᱚᱸ ᱠᱟᱹᱢᱤ ᱦᱚᱸ ᱫᱚᱨᱠᱟᱨ ᱜᱮ᱾ ᱤᱧᱟᱹᱜ ᱢᱚᱱᱮ ᱛᱮᱫᱚ ᱟᱫᱚ ᱟᱢ ᱪᱮᱫ ᱮᱢ ᱞᱟᱹᱭ ᱦᱚᱪᱚᱭᱮᱫᱼᱟ ᱚᱱᱟᱨᱮ
ᱵᱟᱝ ᱠᱟᱹᱢᱤ ᱫᱚᱨᱠᱟᱨ ᱠᱟᱱ ᱜᱮᱭᱟ ᱱᱚᱣᱟ ᱫᱚ ᱟᱨᱚ
ᱦᱳᱭ ᱟᱫᱚ ᱱᱚᱝᱠᱟᱧ ᱞᱟᱹᱭᱟ ᱡᱮ ᱚᱱᱟ ᱫᱚ ᱦᱮᱸ ᱞᱟᱹᱭᱟᱹᱧ ᱚᱱᱟ ᱫᱚ ᱡᱮ ᱚᱞᱚᱜ ᱯᱟᱲᱦᱟᱣ ᱨᱮ ᱦᱩᱭᱩᱜ ᱠᱟᱱᱟ ᱴᱷᱤᱠ ᱛᱟᱦᱮᱸ ᱫᱚᱨᱠᱟᱨ ᱥᱮ ᱚᱱᱟ ᱨᱮᱦᱚᱸ ᱢᱟᱱᱮ ᱡᱟᱦᱟᱸ ᱛᱤᱱᱟᱹᱜ ᱴᱟᱭᱤᱢ ᱞᱤᱢᱤᱴ ᱛᱟᱦᱮᱱᱟ ᱡᱮ ᱚᱞᱚᱜ ᱯᱟᱲᱦᱟᱜᱨᱮ ᱤᱱᱟᱹᱜ ᱴᱟᱭᱤᱢ ᱨᱮᱫᱚ ᱦᱩᱭᱩᱜ ᱠᱟᱱᱟ ᱚᱞᱚᱜᱟᱜ ᱯᱟᱲᱦᱟᱜ ᱨᱮ ᱵᱷᱟᱹᱜᱤ ᱫᱷᱟᱨᱟ ᱢᱚᱱᱮ ᱮᱢ ᱞᱮᱠᱷᱟᱱ ᱜᱮ ᱦᱩᱭᱩᱜᱼᱟ ᱵᱟᱱᱟᱨ ᱠᱟᱹᱢᱤᱜᱮ ᱢᱤᱫ ᱥᱟᱶᱛᱮ
ᱟᱫᱚ ᱦᱟᱸᱜ ᱤᱧᱟᱹᱜ ᱠᱩᱠᱞᱤ ᱵᱚᱞᱛᱮ ᱱᱚᱜᱼᱚ ᱱᱚᱝᱠᱟ ᱪᱤᱱᱛᱟᱹ ᱵᱷᱟᱵᱱᱟ ᱦᱮᱡ ᱟᱠᱟᱱᱟ ᱢᱤᱫᱴᱤᱡ
ᱫᱷᱚᱨᱟᱣ ᱢᱤᱫᱴᱤᱡ ᱜᱤᱫᱽᱨᱟᱹ ᱩᱱᱤ ᱚᱞᱚᱜ ᱯᱟᱲᱦᱟᱜ ᱛᱟᱦᱮᱸᱜ ᱮ ᱟᱫᱚ ᱩᱱᱤ ᱮᱭᱤᱪ ᱮᱥ ᱮ ᱮᱢ-ᱟ ᱥᱮ ᱟᱫᱚ ᱩᱱᱤ ᱪᱤᱱᱛᱟᱹ ᱠᱮᱫᱟᱭ ᱡᱮ ᱢᱤᱫᱴᱤᱡ ᱵᱤᱡᱽᱱᱮᱥ ᱮ ᱥᱴᱟᱨᱴᱟ ᱟᱫᱚ ᱵᱟᱭ ᱞᱟᱦᱟᱜ-ᱟ ᱯᱟᱲᱦᱟᱜ ᱰᱤᱡᱽᱱᱮᱥ ᱮ ᱮᱥᱴᱟᱴᱼᱟ ᱛᱟᱦᱚᱞᱮ ᱟᱵᱟᱨ ᱪᱮᱫ ᱵᱷᱟᱹᱜᱤ ᱜᱮ ᱚᱞᱚᱜ ᱯᱟᱲᱦᱟᱜ ᱛᱟᱦᱮᱸᱜ ᱮ ᱟᱨ ᱡᱩᱫᱤ ᱟᱵᱚ ᱥᱟᱱᱛᱟᱞᱤ ᱢᱤᱰᱤᱭᱟᱢ ᱚᱱᱩᱥᱟᱨ ᱠᱷᱟᱱ ᱫᱚ ᱟᱨ ᱩᱱᱤ ᱫᱚ ᱦᱟᱸᱜ ᱢᱟᱱᱮ ᱢᱤ ᱦᱚᱲ ᱠᱷᱟᱱ ᱫᱚ ᱩᱱᱤ ᱜᱮ ᱴᱟᱨᱜᱮᱴ ᱛᱟᱦᱮᱸ ᱠᱟᱱᱟ ᱚᱱᱠᱟ ᱵᱮᱯᱟᱨ ᱛᱚ ᱩᱱᱤ ᱜᱤᱫᱽᱨᱟᱹ ᱚᱱᱟ ᱵᱮᱵᱽᱥᱟ ᱢᱟᱱᱮ ᱩᱱᱤ ᱯᱟᱲᱦᱟᱣ ᱵᱚᱱᱫᱚ ᱠᱟᱛᱮ ᱠᱚᱨᱟᱣ ᱞᱟᱹᱜᱤᱫ ᱮᱫ ᱛᱟᱦᱚᱞᱮ ᱱᱚᱣᱟᱴᱟᱜ ᱴᱷᱤᱠᱚᱜ ᱟᱥᱮ ᱵᱟᱝ
ᱚ ᱤᱧ ᱫᱩᱧ ᱞᱟᱹᱭᱟ ᱡᱮ ᱯᱟᱲᱦᱟᱣ ᱵᱚᱱᱫᱚ ᱠᱟᱛᱮ ᱠᱷᱟᱱ ᱫᱚ ᱚᱱᱟ ᱫᱚ ᱦᱩᱭᱩᱜ ᱠᱟᱱᱟ ᱩᱱᱤ ᱫᱚ ᱵᱷᱟᱹᱜᱤ ᱫᱚ ᱵᱟᱭ ᱠᱟᱹᱢᱤᱭᱮᱫᱟ ᱠᱟᱨᱚᱱ ᱦᱩᱭᱩᱜ ᱠᱟᱱᱟ ᱦᱩᱸ ᱩᱱᱤ ᱛᱚ ᱩᱱ ᱥᱚᱢᱚᱭᱟᱜ ᱫᱚ ᱚᱱᱟ ᱫᱚ ᱚᱞᱚᱜ ᱯᱟᱲᱦᱟᱜ ᱴᱟᱭᱤᱢ ᱠᱟᱱ ᱛᱟᱭᱟ᱾ ᱛᱟᱦᱚᱞᱮ ᱫᱚ ᱮᱸ ᱵᱤᱡᱽᱱᱮᱥ ᱫᱚ ᱦᱩᱭᱩᱜ ᱠᱟᱱᱟ ᱢᱟᱨᱟᱝ ᱵᱤᱡᱽᱱᱮᱥ ᱠᱚᱨᱟᱣ ᱞᱟᱹᱜᱤᱫ ᱛᱮᱫᱚ ᱛᱚ- ᱴᱟᱭᱤᱢ ᱞᱟᱜᱟᱜᱼᱟ ᱥᱮ ᱚᱱᱟᱨᱮ ᱯᱩᱨᱟᱹᱴᱟᱜ ᱴᱟᱭᱤᱢ ᱮᱢ ᱦᱩᱭᱩᱜ ᱛᱟᱭᱟ ᱛᱟᱦᱚᱞᱮ ᱤᱧ ᱫᱩᱧ ᱞᱟᱹᱭᱟ ᱡᱮ ᱟᱨ ᱠᱟᱹᱴᱤᱡ ᱠᱟᱹᱴᱤᱡ ᱚᱱᱟ ᱵᱤᱡᱽᱱᱮᱥ ᱨᱮ ᱵᱟᱝ ᱪᱟᱞᱟᱣ ᱠᱟᱛᱮᱜ ᱠᱟᱹᱴᱤᱡ ᱟᱨ ᱠᱟᱹᱡ ᱮ ᱯᱟᱲᱦᱟᱣ ᱧᱚᱜ ᱞᱮᱱᱠᱷᱟᱱ ᱡᱮ ᱮᱢ ᱮᱰᱩᱠᱮᱴᱮᱰᱟᱱ ᱞᱮᱠᱟᱜᱮ ᱢᱚᱱᱮ ᱦᱩᱭᱩᱜᱭᱼᱟ ᱡᱮ ᱚᱱᱟ ᱫᱚ ᱟᱹᱰᱤ ᱜᱟᱱ ᱜᱮ ᱦᱩᱰᱤᱧ ᱜᱮᱭᱟᱭ ᱢᱟᱱᱮ ᱵᱤᱡᱽᱱᱮᱥ ᱞᱟᱹᱜᱤᱫ ᱛᱮᱫᱚ ᱚᱱᱟ ᱵᱚᱭᱚᱥ ᱫᱚ ᱤᱧ ᱫᱩᱧ ᱞᱟᱹᱭᱟ ᱵᱟᱝ ᱠᱟᱱ ᱛᱟᱭᱟ᱾ᱚᱱᱟ ᱫᱚ ᱡᱩᱫᱤ ᱦᱩᱭᱩᱜ ᱠᱟᱱᱟ ᱠᱚᱞᱮᱡ ᱠᱚ ᱠᱚᱢᱯᱞᱤᱴ ᱠᱟᱛᱮ ᱛᱮ ᱦᱩᱭᱩᱜ ᱠᱟᱱᱟ ᱪᱟᱹᱠᱨᱤ ᱯᱚᱨᱤᱠᱠᱷᱟ ᱠᱚᱨᱮᱱᱟᱜ ᱮᱢ ᱵᱟᱲᱟ ᱠᱟᱛᱮ ᱡᱚᱠᱷᱚᱱ ᱦᱟᱸᱜ ᱦᱩᱭᱩᱜ ᱠᱟᱱᱟ ᱟᱹᱰᱤ ᱜᱟᱱ ᱧᱮᱞ ᱫᱟᱭ ᱡᱮ ᱪᱮᱥᱴᱟᱭᱮᱫ ᱟᱭ ᱵᱟᱝ ᱦᱩᱭᱩᱜ ᱠᱟᱱ ᱜᱮᱭᱟ ᱥᱮ ᱚᱱᱟ ᱠᱚ ᱪᱮᱥᱴᱟ ᱥᱟᱶᱛᱮ ᱦᱩᱭᱩᱜ ᱠᱟᱱᱟ ᱮᱴᱟᱜ ᱠᱟᱹᱢᱤ ᱥᱮ ᱵᱤᱡᱽᱱᱮᱥ ᱢᱟᱭ ᱚᱱᱟᱫᱚ ᱛᱟᱦᱚᱞᱮ ᱤᱧ ᱤᱧᱟᱹᱜ ᱢᱚᱱᱮ ᱛᱮᱫᱚ ᱚᱱᱟ ᱫᱚᱧ ᱞᱟᱹᱭᱟ ᱴᱷᱤᱠ ᱜᱮᱭᱟ, ᱠᱤᱱᱛᱩᱳ ᱦᱩᱭᱩᱜᱭ ᱠᱟᱱᱟ ᱮᱭᱤᱪ ᱮᱥ ᱯᱚᱨᱮ ᱩᱱᱤ ᱫᱚ ᱦᱳᱭᱳᱜ ᱠᱟᱱᱟ, ᱯᱟᱲᱦᱟᱜ ᱮ ᱵᱟᱜᱤ ᱵᱷᱟᱹᱜᱤ ᱞᱮᱠᱷᱟᱱ ᱚᱱᱟ ᱫᱚ ᱩᱱᱟᱹᱜ, ᱩᱱᱟᱹᱜ ᱵᱷᱟᱹᱜᱤ ᱫᱚ ᱵᱟᱝ ᱢᱚᱱᱮᱜ ᱠᱟᱱᱟ᱾ ᱡᱮ ᱵᱷᱟᱹᱜᱤ ᱫᱚ ᱵᱟᱭ ᱠᱟᱹᱢᱤ ᱞᱮᱠᱟᱜᱮ ᱤᱧᱟᱹᱜ ᱢᱚᱱᱮ ᱦᱩᱭᱩᱜ ᱠᱟᱱᱟ᱾
ᱵᱟᱝ ᱠᱟᱹᱢᱤ ᱫᱟᱲᱮᱭᱟᱜᱼᱟ ᱥᱮ ᱵᱟᱭ ᱫᱟᱲᱮᱭᱟᱜᱼᱟ ᱚᱱᱟ ᱫᱚ ᱟᱭᱟᱜ ᱮᱠᱥᱯᱤᱨᱤᱭᱮᱱᱥ ᱪᱮᱛᱟᱱ ᱨᱮ ᱰᱤᱯᱮᱱᱰ ᱟᱨ ᱦᱚᱸ ᱩᱱᱤ ᱡᱩᱫᱤ ᱠᱟᱹᱢᱤᱴᱟᱜ ᱵᱷᱟᱹᱜᱤ ᱠᱚᱨᱟᱣ ᱫᱟᱲᱮᱭᱟᱜ ᱠᱷᱟᱱᱮ ᱚᱱᱟ ᱫᱚ ᱠᱚᱨᱟᱣ ᱜᱟᱱᱚᱜᱼᱟ᱾ ᱟᱫᱚ ᱚᱞᱚᱜ ᱯᱟᱲᱦᱟᱣ ᱵᱟᱹᱜᱤ ᱞᱮᱱᱠᱷᱟᱱ ᱥᱟᱢᱟᱝ ᱰᱟᱦᱟᱨ ᱫᱚ ᱦᱟᱸᱜ ᱛᱚ ᱯᱚᱨᱮᱛᱮ ᱡᱚᱠᱷᱚᱱ ᱥᱚᱢᱚᱥᱥᱟ ᱛᱚᱠᱷᱚᱱ ᱵᱟᱭ ᱩᱰᱩᱠ ᱫᱟᱲᱮᱭᱟᱜᱼᱟ ᱾ᱚᱰᱮ ᱠᱷᱚᱱ ᱦᱮᱸ ᱥᱮ
ᱦᱳᱭ ᱦᱳᱭ ᱚᱱᱟᱜᱮ ᱟᱥᱚᱞ ᱠᱟᱛᱷᱟ ᱫᱚ ᱦᱩᱭᱩᱜ ᱠᱟᱱᱟ ᱵᱟᱠᱷᱟᱱ ᱫᱚ ᱦᱩᱭᱩᱜ ᱠᱟᱱᱟ ᱠᱟᱹᱢᱤ ᱦᱚᱸ ᱵᱟᱝ ᱦᱩᱰᱤᱧᱟ ᱡᱮ ᱩᱱᱤ ᱠᱟᱹᱢᱤ ᱫᱟᱲᱮᱭᱟᱜ ᱠᱷᱟᱱᱜᱮ ᱜᱟᱱᱚᱜᱼᱟ ᱟᱫᱚ ᱟᱫᱚᱧ ᱞᱟᱹᱭᱟ ᱡᱮ ᱟᱨ, ᱟᱨ ᱠᱟᱹᱡ ᱯᱟᱲᱦᱟᱣ ᱞᱮᱱᱠᱷᱟᱱ, ᱡᱟᱦᱟᱸᱭ ᱠᱚᱣᱟᱜ ᱫᱚᱢᱮ ᱥᱚᱢᱚᱥᱟ ᱩᱱᱤ ᱫᱚ ᱵᱟᱱᱟᱨ ᱜᱮ ᱢᱤᱜ ᱥᱟᱶᱛᱮ ᱠᱚᱨᱟᱣ ᱞᱮᱠᱷᱟᱱ ᱜᱮ ᱦᱩᱭᱩᱜᱼᱟ, ᱡᱩᱫᱤ ᱢᱚᱱᱮ ᱨᱮᱱᱟᱜ ᱡᱳᱨ ᱛᱟᱸᱦᱮᱜ ᱛᱟᱭᱟ ᱛᱟᱦᱚᱞᱮ ᱡᱷᱚᱛᱚᱣᱟᱜ ᱜᱮ ᱠᱟᱹᱢᱤ ᱦᱩᱭᱩᱜᱼᱟ᱾
ᱟᱪᱪᱷᱟ, ᱟᱪᱪᱷᱟ ᱮᱸ ᱫᱷᱚᱨᱚ ᱮᱵᱟᱨ ᱩᱱᱤ ᱩᱱᱤ ᱜᱤᱫᱽᱨᱟᱹ ᱜᱮ ᱱᱚᱣᱟ ᱠᱟᱹᱴᱤᱡ ᱟᱨᱚ ᱠᱟᱹᱴᱤᱡ ᱟᱹᱪᱩᱨ ᱧᱚᱜ ᱠᱤ ᱦᱟᱯᱮ ᱠᱩᱠᱞᱤ ᱴᱟᱜ᱾
ᱦᱮᱸ, ᱦᱮᱸ᱾
ᱩᱱᱤᱻ ᱢᱟᱱᱮ ᱵᱚᱭᱦᱟ ᱟᱹᱻ ᱡᱟᱸᱦᱟ ᱥᱟᱱᱛᱟᱞᱤ ᱢᱤᱰᱤᱭᱟᱢ ᱢᱮᱱᱟᱜᱼᱟ᱾ ᱱᱮᱛᱟᱨ ᱨᱮᱱ ᱡᱟᱸᱦᱟ ᱜᱤᱫᱽᱨᱟᱹ ᱠᱚ ᱮᱸ ᱢᱟᱱᱮ ᱦᱤᱥᱟᱹᱵᱽ ᱤᱧ ᱮ ᱯᱩᱭᱞᱩ ᱡᱟᱸᱦᱟ ᱠᱩ ᱛᱟᱸᱦᱮ ᱠᱟᱱ ᱚᱱᱟᱨᱮ ᱪᱮᱫ ᱞᱮᱠᱟ ᱛᱤᱸᱜᱩᱭ ᱱᱟ ᱡᱮ ᱢᱮ ᱰᱮᱵᱷᱞᱚᱯᱢᱮᱱᱴ ᱞᱟᱹᱜᱤᱫ ᱫᱚ ᱟᱢᱫᱚ ᱯᱟᱲᱦᱟᱣ ᱦᱚᱸ ᱫᱚᱨᱠᱟᱨ ᱠᱟᱱᱟ ᱚᱱᱟ ᱥᱟᱶ ᱥᱟᱶ ᱛᱮ ᱠᱟᱹᱢᱤ ᱦᱚᱸ ᱫᱚᱨᱠᱟᱨ ᱠᱟᱱᱟ᱾ ᱠᱟᱹᱴᱤᱡ ᱵᱷᱟᱜᱤ ᱰᱮᱵᱷᱞᱚᱯᱢᱮᱱᱴ ᱡᱟᱭᱜᱟ ᱪᱟᱞᱟᱜ ᱮᱵᱟᱨ ᱤᱧᱟᱜ ᱛᱟᱸᱦᱮ ᱠᱟᱱᱟ᱾ ᱫᱷᱚᱨᱚ ᱱᱚᱝᱠᱟᱭᱮᱱᱟ ᱟᱵᱚ ᱡᱟᱸᱦᱟ ᱥᱟᱱᱛᱟᱞᱤ ᱢᱤᱰᱤᱭᱟᱢ ᱵᱚᱱ ᱮᱛᱚᱦᱚᱵ ᱟᱠᱟᱫᱼᱟ ᱜᱤᱫᱽᱨᱟᱹ ᱚᱱᱟ ᱨᱮᱫᱚ ᱵᱟᱭ ᱯᱟᱲᱦᱟᱣᱱᱟ, ᱵᱟᱨ ᱮᱸ ᱩᱱᱤ ᱪᱤᱱᱛᱟᱹ ᱠᱮᱜᱼᱟᱭ ᱡᱮ ᱤᱧ ᱮᱴᱟᱜ ᱮᱸ ᱞᱮᱝᱜᱩᱭᱡᱽ ᱛᱮ ᱥᱮ ᱮᱴᱟᱜ ᱡᱟᱭᱜᱟ ᱨᱮ ᱯᱟᱲᱦᱟᱣ ᱠᱟᱛᱮᱜ ᱟᱨ ᱱᱩᱱᱠᱩ ᱥᱟᱞᱟᱜ ᱡᱚᱯᱚᱲᱟᱣ ᱵᱟᱝ ᱛᱟᱸᱦᱮ ᱠᱟᱱᱟ ᱱᱩᱠᱩ ᱢᱟᱱᱮ ᱱᱚᱣᱟ ᱢᱮᱱ ᱯᱚᱭᱮᱱᱴ ᱠᱟᱱᱟ ᱡᱮ ᱱᱩᱠᱩ ᱥᱟᱞᱟᱜ ᱡᱚᱯᱚᱲᱟᱣ ᱵᱟᱝ ᱛᱟᱦᱮᱸ ᱠᱟᱛᱮ ᱤᱧ ᱱᱤᱡᱮᱧ ᱰᱮᱵᱷᱞᱚᱵᱚᱜᱼᱟ᱾ ᱮᱵᱟᱨ ᱚᱱᱟ ᱠᱟᱹᱢᱤ ᱴᱟᱜ ᱫᱚ ᱴᱷᱤᱠᱚᱜᱼᱟ ᱥᱮ ᱵᱟᱝ?
ᱚᱻ ᱞᱟᱹᱭ ᱢᱮᱥᱮ ᱟᱸᱜ ᱟᱡ ᱞᱮᱠᱟ ᱛᱮ ᱦᱩᱭᱩᱜ ᱠᱟᱱᱟ ᱡᱩᱫᱤ ᱯᱚᱨᱮ ᱛᱮᱦᱚᱸ ᱡᱮ ᱟᱡᱼᱟᱡᱛᱮ ᱟᱡ ᱞᱟᱦᱟᱭ ᱰᱮᱵᱷᱞᱚᱵᱚᱜᱼᱟ ᱛᱟᱨᱯᱚᱨᱮ ᱦᱩᱭᱩᱜ ᱠᱟᱱᱟ ᱦᱚᱲᱮ ᱜᱚᱲᱚ ᱟᱠᱚᱣᱟ ᱚᱱᱠᱟ ᱠᱷᱟᱱ ᱫᱚ ᱛᱟᱦᱚᱞᱮ ᱫᱚ ᱤᱧ ᱫᱚ ᱫᱚᱢᱮ ᱠᱷᱟᱨᱟᱯ ᱫᱚ ᱵᱟᱹᱧ ᱢᱚᱱᱮ ᱛᱟᱭᱟ ᱠᱟᱨᱚᱱ ᱦᱩᱭᱩᱜ ᱠᱟᱱᱟ᱾ ᱩᱸ ᱦᱚᱲᱟᱜ ᱦᱚᱲ ᱞᱟᱹᱜᱤᱫ ᱛᱤᱸᱜᱩ ᱠᱮᱴᱮᱡ ᱞᱟᱹᱜᱤᱫ ᱛᱮ ᱥᱮ ᱦᱚᱲ ᱢᱤᱫᱴᱮᱝ ᱥᱟᱦᱟᱡᱡᱚᱭ ᱞᱟᱹᱜᱤᱫ ᱛᱮ ᱱᱤᱡᱮ ᱵᱟᱢ ᱛᱤᱸᱜᱩ ᱠᱮᱴᱮᱡ ᱞᱮᱱᱠᱷᱟᱱ ᱚᱱᱟ ᱫᱚ ᱵᱟᱝ ᱦᱩᱭᱩᱜᱼᱟ ᱥᱮ᱾
ᱡᱚᱦᱟ ᱜᱮ ᱹᱰᱤ ᱱᱟᱯᱟᱭ ᱟᱹᱰᱤ ᱢᱟ ᱚᱼᱚᱱᱟᱜ ᱱᱚᱜᱼᱚ ᱱᱚᱣᱟ ᱡᱚᱵᱟᱵ ᱴᱟᱜ ᱜᱮ ᱮᱠᱪᱩᱭᱮᱞᱤ ᱤᱧ ᱫᱩᱧ ᱠᱷᱚᱡᱚᱜ ᱠᱟᱱ ᱛᱟᱸᱦᱮᱱᱟ ᱢᱟᱱᱮ ᱱᱚᱣᱟ ᱠᱤᱪᱷᱩ ᱦᱚᱲᱤᱧ ᱠᱩᱞᱤ ᱠᱮᱜ ᱠᱚᱣᱟ ᱠᱤᱱᱛᱩ ᱠᱟᱹᱴᱤᱡ ᱚᱯᱚᱡᱤᱴ ᱴᱟᱭᱤᱯ ᱠᱚ ᱮᱱᱥᱟᱨ ᱠᱚ ᱮᱢ ᱠᱮᱜᱼᱟ ᱦᱟᱸᱜ᱾ ᱮᱸ ᱮᱠᱪᱩᱭᱞᱤ ᱯᱚᱭᱮᱱᱴ ᱫᱚ ᱦᱟᱸᱜ ᱱᱚᱝᱠᱟ ᱜᱮ ᱛᱟᱸᱦᱮᱱᱟ ᱡᱮ ᱠᱤ ᱡᱟᱦᱟᱨ ᱨᱮ ᱥᱮ ᱵᱟ ᱡᱟᱦᱟᱸ ᱨᱮᱜᱮ ᱦᱟᱸᱜ ᱱᱤᱡᱮᱜᱮ ᱦᱟᱸ ᱰᱮᱞᱚᱯᱢᱮᱱᱴ ᱨᱮᱱᱟᱜ ᱦᱚᱨ ᱮ ᱧᱟᱢ ᱟᱠᱟᱫᱼᱟ ᱮᱸ ᱚᱱᱟ ᱦᱚᱨᱛᱮ ᱡᱚᱠᱷᱚᱱ ᱠᱷᱚᱱ ᱮ ᱠᱚᱨᱟᱣ ᱮᱫᱟᱭ ᱟᱨ ᱩᱱᱤ ᱡᱩᱫᱤ ᱪᱤᱱᱛᱟᱹ ᱫᱚᱦᱚᱭᱟᱭ ᱡᱮ ᱵᱟᱝ ᱱᱤᱭᱟᱹ ᱠᱟᱛᱮ ᱨᱮᱦᱚᱸ ᱜᱚᱬᱚ ᱟᱠᱚᱣᱟ ᱦᱟᱸᱜ᱾
ᱦᱮᱸ ᱦᱮᱸ ᱱᱚᱝᱠᱟ ᱡᱷᱚᱛᱚ ᱦᱚᱲᱟᱜ ᱢᱚᱱᱮ ᱨᱮ ᱫᱚ ᱚᱱᱟ ᱵᱟᱝ ᱛᱟᱦᱮᱱᱟ ᱥᱮ ᱤᱧ ᱫᱩᱧ ᱞᱟᱹᱭᱟ ᱡᱮ ᱱᱤᱛᱚᱜ ᱟᱡ ᱚᱠᱟ ᱰᱟᱦᱟᱨ ᱛᱮ ᱞᱟᱦᱟᱜ ᱠᱟᱱᱟ ᱚᱱᱟ ᱰᱟᱦᱟᱨ ᱛᱮ ᱞᱟᱦᱟ ᱦᱚᱪᱚᱱᱮ ᱟᱡᱟᱜ ᱵᱷᱟᱹᱜᱤ ᱰᱟᱦᱟᱨ ᱦᱤᱡᱩᱜ ᱢᱟ ᱥᱮ ᱟᱡ ᱱᱟᱯᱟᱭ ᱩᱭᱦᱟᱹᱨ ᱪᱤᱱᱛᱟᱹ ᱫᱚ ᱢᱮᱱᱟᱜ ᱛᱟᱭ ᱜᱮᱭᱟ ᱡᱮ ᱚᱱᱟ ᱦᱟᱸᱜ ᱤᱧ ᱥᱟᱱᱛᱟᱞᱤ ᱢᱤᱰᱤᱭᱟᱢᱤᱧ ᱞᱟᱦᱟ ᱦᱚᱪᱚᱭ ᱜᱮ ᱠᱤᱝᱵᱟ ᱦᱳᱭᱳᱜ ᱠᱟᱱᱟ ᱤᱧ ᱮ ᱤᱧ ᱡᱟᱸᱦᱟ ᱞᱮᱠᱟᱨᱮ ᱤᱧᱤᱧ ᱜᱚᱲᱚ ᱟᱠᱚ ᱜᱮᱭᱟ᱾ ᱦᱩᱭᱩᱜᱼᱟ ᱚᱱᱟ ᱫᱚ ᱮᱸ ᱟᱡᱟᱜ ᱟ-ᱟᱡ ᱮᱸ ᱟᱡ ᱵᱷᱟᱜᱤ ᱠᱤᱪᱷᱩ ᱥᱮ ᱵᱷᱟᱜᱤ ᱡᱟᱭᱜᱟ ᱨᱮ ᱛᱟᱸᱦᱮ ᱠᱟᱛᱮ ᱩᱱ ᱥᱚᱢᱚᱭ ᱜᱚᱲᱚ ᱟᱵᱚᱱ ᱠᱷᱟᱱ ᱚᱱᱟ ᱟᱨᱦᱚᱸ ᱡᱟᱹᱱᱤᱡ ᱠᱷᱟᱱ ᱟᱹᱰᱤ ᱵᱷᱟᱹᱜᱤ ᱧᱚᱜ ᱛᱮ ᱧᱮᱞᱚᱜᱼᱟ ᱥᱮ ᱩᱱᱤ ᱵᱷᱟᱹᱜᱤ ᱧᱚᱜ ᱛᱮ ᱧᱮᱞ ᱫᱟᱲᱮᱭᱟᱜᱼᱟᱭ᱾ ᱥᱮ ᱵᱟᱹᱜᱤ ᱧᱚᱜ ᱛᱮ ᱜᱚᱲᱚᱭ ᱮᱢ ᱫᱟᱲᱮᱭᱟᱼᱟᱭ᱾
ᱠᱟᱛᱷᱟ ᱫᱚ ᱱᱚᱝᱠᱟ ᱠᱟᱱᱟ ᱡᱚᱠᱷᱚᱱ ᱮᱸ ᱦᱚᱲ ᱜᱚᱲᱚᱪ ᱪᱟᱞᱟᱜ ᱦᱩᱭᱩᱜᱼᱟ ᱯᱩᱭᱞᱩ ᱱᱤᱡᱮ ᱜᱮ ᱠᱷᱚᱢᱚᱛᱟ ᱟᱨᱡᱟᱣ ᱦᱩᱭᱩᱜᱼᱟ᱾
ᱦᱳᱭ, ᱛᱚᱵᱮ ᱟᱱᱟᱜ ᱜᱮ ᱦᱚᱲ ᱟᱢᱮ ᱵᱤᱥᱥᱟᱹᱥ ᱟᱢᱟᱭ ᱥᱮ᱾ ᱥᱮ ᱟᱢ ᱪᱮᱛᱟᱱ ᱛᱚᱵᱮ ᱟᱱᱟᱜ ᱜᱮ ᱩᱱᱤ ᱵᱷᱚᱨᱥᱟᱭ ᱫᱚᱦᱚ ᱫᱟᱲᱮᱭᱟᱜᱼᱟᱭ ᱡᱮ ᱵᱟᱝᱼᱟ ᱤᱧ ᱱᱩᱭ ᱦᱚᱲ ᱴᱷᱮᱱᱤᱧ ᱵᱷᱨᱥᱟᱭᱟ ᱵᱷᱚᱨᱥᱟᱧ ᱫᱚᱦᱚᱭ ᱠᱷᱟᱱ ᱦᱟᱸᱜ ᱦᱳᱭᱛᱚ ᱟ ᱵᱷᱟᱜᱤ ᱠᱤᱪᱷᱩ ᱜᱮ ᱦᱩᱭᱩᱜ ᱛᱤᱧᱟ ᱥᱮ ᱱᱩᱭ ᱦᱚᱲ ᱤᱧ ᱜᱚᱲᱚᱭ ᱮᱢ ᱫᱟᱲᱮᱭᱤᱧᱟ᱾ ᱚᱱᱠᱟᱱᱟᱜ ᱢᱤᱫᱴᱟᱝ ᱮᱸᱼ ᱟᱢᱟᱜ ᱡᱩᱫᱤ ᱡᱳᱜᱽᱜᱚᱛᱟ ᱛᱟᱦᱮᱱ ᱛᱟᱢᱟ ᱛᱟᱦᱚᱞᱮ ᱚᱱᱟ ᱧᱮᱞᱛᱮ ᱩᱱᱤ ᱦᱚᱲ ᱚᱱᱟᱭ ᱩᱭᱦᱟᱹᱨ ᱫᱟᱲᱮᱭᱟᱜ ᱟᱭ ᱥᱮ᱾
ᱦᱩᱸ, ᱟᱫᱚ ᱵᱟᱝᱼᱟ ᱟᱫᱚ ᱡᱮ ᱱᱚᱜᱼᱚ ᱱᱚᱝᱠᱟ ᱠᱷᱟᱱ
ᱠᱚ ᱦᱤᱡᱩᱜᱼᱟ᱾
ᱦᱳᱭ, ᱟᱫᱚ ᱦᱟᱸᱜ ᱱᱚᱜᱼᱚᱱᱟ ᱡᱚᱠᱷᱚᱱ ᱠᱩᱠᱞᱤ ᱴᱟᱜ ᱡᱚᱠᱷᱚᱱ ᱮᱴᱟᱜ ᱦᱚᱲ ᱴᱷᱮᱱ ᱫᱚᱦᱚ ᱠᱮᱜᱼᱟ ᱩᱱᱠᱩ ᱴᱷᱮᱱ ᱮᱴᱟᱜ ᱨᱚᱠᱚᱢ ᱢᱤᱫᱴᱤᱡ ᱛᱮᱞᱟ ᱧᱟᱢ ᱮᱱᱟ ᱡᱟᱦᱟᱸ ᱫᱚ ᱵᱟᱥᱛᱚᱵ ᱦᱚᱸ ᱵᱟᱥᱛᱚᱵ ᱠᱟᱱ ᱜᱮᱭᱟ ᱦᱟᱸᱜ ᱚᱱᱟ ᱛᱮᱞᱟ ᱫᱚ ᱱᱚᱝᱠᱟ ᱠᱟᱱᱟ, ᱡᱩᱫᱤ ᱩᱱᱤ ᱟᱡᱟᱜ ᱡᱟᱦᱟᱸ ᱠᱟᱹᱢᱤ ᱠᱚ ᱵᱟᱝ ᱠᱟᱹᱢᱤ ᱠᱚ ᱥᱟᱞᱟᱜ ᱥᱮ ᱚᱞ ᱯᱟᱲᱦᱟᱣ ᱥᱟᱶ ᱡᱩᱫᱤ ᱵᱟᱝ ᱥᱮᱞᱮᱫ ᱠᱟᱛᱮᱫ, ᱩᱱᱤ ᱮᱴᱟᱜ ᱡᱟᱭᱜᱟ ᱨᱮ ᱪᱟᱞᱟᱜ ᱟᱭ᱾ ᱛᱟᱦᱚᱞᱮ ᱫᱚ ᱪᱮᱛᱟᱱ ᱛᱳ ᱦᱟᱸᱜ ᱮᱢ ᱫᱷᱤᱨᱮ ᱫᱷᱤᱨᱮ ᱥᱟᱺᱜᱤᱧ ᱚᱜᱼᱟᱭ ᱵᱟ ᱟᱡᱟᱜ ᱜᱮ ᱥᱩᱫᱩ ᱪᱤᱱᱛᱟᱹᱭᱟᱭ ᱦᱟᱜ᱾ ᱦᱮᱸᱟᱨ ᱟᱵᱚ ᱥᱮᱫ ᱫᱚ ᱦᱟᱜ ᱵᱟᱭ ᱦᱤᱡᱩᱜᱼᱟ᱾ ᱱᱚᱜ-ᱚᱭ ᱱᱚᱝᱠᱟ ᱢᱤᱫᱴᱤᱡ ᱠᱟᱛᱷᱟ ᱢᱤᱫᱴᱤᱡ ᱱᱮᱜᱮᱴᱤᱵᱷ ᱫᱚᱧ ᱧᱟᱢᱮᱫ ᱜᱮᱭᱟ᱾ ᱮᱱᱥᱟᱨ ᱫᱚ ᱦᱟᱸᱜ᱾
ᱚ ᱻᱦᱚᱸ ᱟᱫᱚ ᱤᱧ ᱫᱩᱧ ᱢᱚᱱᱮᱭᱟ ᱡᱮ ᱩᱱᱤ ᱩᱱᱤ ᱯᱟᱞᱮ ᱚᱱᱠᱟᱜᱮ ᱩᱭᱦᱟᱹᱨ ᱪᱤᱱᱛᱟᱹ ᱠᱟᱜᱼᱟᱭ ᱡᱮ ᱱᱤᱛᱚᱜ ᱱᱤᱛᱚᱜ ᱜᱮ ᱥᱮᱫ ᱵᱟᱹᱧ ᱜᱚᱲᱚ ᱟᱠᱚ ᱠᱟᱱᱟ ᱤᱧ᱾ ᱛᱟᱭᱱᱚᱢ ᱛᱮᱛᱚ ᱤᱧᱤᱧ ᱜᱚᱲᱚ ᱫᱟᱲᱮᱭᱟᱠᱚᱣᱟ ᱥᱮ? ᱡᱮ ᱩᱱᱤ ᱛᱚ ᱚᱞᱚᱜ ᱯᱟᱲᱦᱟᱜ ᱠᱟᱱᱟᱭ ᱥᱮ? ᱪᱮᱫᱟᱜ ᱢᱚᱱᱮ ᱯᱟᱞᱴᱟᱜ ᱛᱟᱭᱟ᱾ ᱩᱱᱤᱛᱚ ᱦᱳᱭᱳᱜ ᱠᱟᱱᱟ ᱚᱞᱚᱜ ᱯᱟᱲᱦᱟᱜ ᱠᱟᱱᱟᱭ᱾ ᱜᱮᱭᱟᱱᱮ ᱧᱟᱢ ᱮᱜᱟᱭ ᱢᱟᱱᱮ ᱛᱚ ᱩᱱᱤ ᱛᱚ ᱵᱷᱟᱜᱤ ᱢᱤᱫᱴᱟᱝ ᱦᱚᱲᱟᱜ ᱵᱷᱟᱜᱤ ᱩᱭᱦᱟᱹᱨ ᱫᱟᱲᱮᱭᱟᱜᱼᱟᱭ ᱥᱮ ᱩᱱᱤ ᱦᱚᱲ ᱫᱚ ᱪᱮᱫᱟᱜ ᱠᱷᱟᱨᱟᱯ ᱩᱭᱦᱟᱹᱨᱟᱭ
ᱯᱟᱨᱥᱮᱱ ᱴᱩ ᱯᱟᱨᱥᱮᱱ ᱰᱤᱯᱮᱱᱰ ᱟᱭ ᱢᱟᱱᱮ ᱱᱚᱣᱟ ᱫᱚ ᱱᱚᱝᱠᱟ ᱵᱷᱟᱵ ᱥᱟᱵ ᱞᱮᱠᱷᱟᱱ ᱵᱟᱝ ᱜᱟᱱᱚᱜᱼᱟ ᱡᱮ ᱩᱱᱤ ᱵᱟᱦᱨᱮ ᱯᱟᱲᱦᱟᱜ ᱠᱟᱱᱟ ᱢᱟᱱᱮ ᱩᱱᱤ ᱫᱚ ᱦᱟᱸᱜ ᱠᱷᱟᱨᱟᱯᱚᱜᱼᱟ᱾ ᱚᱱᱠᱟ ᱫᱚ ᱵᱟᱝ ᱫᱚ ᱦᱟᱸᱜ᱾
ᱠᱷᱟᱨᱟᱯᱚᱜ ᱚᱱᱠᱟ ᱫᱚ ᱵᱟᱝ ᱧᱮᱞ ᱦᱩᱭᱩᱜᱼᱟ᱾ ᱚᱱᱠᱟᱛᱮ ᱧᱮᱞ ᱞᱮᱠᱷᱟᱱ ᱚᱱᱠᱟ ᱠᱷᱟᱱ ᱢᱟᱛᱚ ᱛᱟᱦᱚᱞᱮ ᱡᱷᱚᱛᱚ ᱜᱮ ᱠᱷᱟᱨᱟᱯ ᱜᱮᱭᱟ ᱠᱚ ᱥᱮ ᱡᱷᱚᱛᱚ ᱦᱚᱲᱜᱮ ᱱᱤᱡᱮᱨᱟᱜ ᱜᱮᱠᱚ ᱩᱭᱦᱟᱹᱨᱟ ᱚᱱᱠᱟ ᱠᱷᱟᱱ ᱱᱚᱣᱟ ᱫᱤᱥᱚᱢ ᱵᱟᱝ ᱪᱟᱞᱟᱣ ᱠᱚᱜᱼᱟ ᱡᱟᱦᱟᱸ ᱛᱤᱱᱟᱹᱜ ᱠᱚ ᱞᱟᱹᱭ ᱨᱮᱦᱚᱸ ᱡᱮ ᱱᱤᱡᱮᱨᱟᱜ, ᱱᱤᱡᱮᱨᱟᱜ ᱥᱟᱨᱛᱷᱚ ᱪᱷᱟᱲᱟ ᱪᱮᱫ ᱦᱚᱸ ᱵᱟᱠᱚ ᱧᱮᱞᱟ ᱠᱤᱱᱛᱩ ᱚᱱᱟ ᱞᱟᱹᱭ ᱞᱮᱠᱷᱟᱱ ᱫᱚ ᱦᱩᱭᱩᱜ ᱠᱟᱱᱟ, ᱫᱚᱢᱮ ᱵᱷᱟᱹᱜᱤ ᱫᱚ ᱵᱟᱝ ᱦᱩᱭᱩᱜᱼᱟ᱾
ᱦᱮᱸ, ᱠᱟᱨᱚᱱ ᱫᱚ ᱦᱮᱸ᱾ ᱱᱚᱣᱟ ᱫᱚ ᱵᱟᱥᱛᱚᱵ ᱱᱚᱣᱟ ᱫᱚ ᱵᱟᱥ ᱠᱟᱱ ᱜᱮᱭᱟ ᱡᱮ ᱱᱟᱦᱟᱜ ᱫᱤᱱ ᱠᱚᱨᱮ ᱫᱚ ᱱᱚᱝᱠᱟ ᱫᱚ ᱦᱩᱭᱩᱜ ᱜᱮᱭᱟ ᱡᱮ ᱵᱟᱝ ᱵᱟᱠᱚ ᱤᱭᱟᱹᱭᱮᱫᱟ ᱠᱤᱪᱷᱩ ᱠᱤᱪᱷᱩ ᱢᱟᱱᱮ ᱦᱟᱱᱰᱨᱮᱰ ᱯᱟᱨᱥᱮᱱ ᱢᱚᱫᱽᱫᱷᱮ ᱨᱮ ᱫᱚᱥ ᱯᱟᱨᱥᱮᱱᱴ ᱦᱚᱲ ᱜᱚᱲᱚ ᱠᱚ ᱦᱤᱡᱩᱜ ᱠᱟᱱᱟ ᱤᱱᱟᱹᱜᱮᱛᱚ ᱢᱟᱨᱟᱝ ᱠᱟᱛᱷᱟ ᱱᱟᱭᱤᱱᱴᱤ
ᱤᱱᱟᱹᱜᱮᱛᱚ ᱢᱟᱨᱟᱝ ᱠᱟᱛᱷᱟ ᱥᱮ ᱦᱮᱸ ᱦᱮᱸ ᱩᱱᱠᱩ ᱜᱮᱛᱚ ᱦᱩᱭᱩᱜ ᱠᱟᱱᱟ ᱟᱥᱚᱞ ᱦᱮᱸ ᱩᱱᱠᱩ ᱜᱮᱛᱚ ᱡᱚ ᱟᱥᱚᱞ ᱦᱩᱞᱜᱟᱹᱨᱤᱭᱟᱹ ᱠᱟᱱᱟ ᱠᱚ ᱥᱮ ᱡᱷᱚᱛᱚ ᱦᱚᱲ ᱠᱚ ᱟᱭᱩᱨᱮᱫ ᱯᱟᱻᱥᱮ ᱟᱡ ᱵᱷᱟᱹᱜᱤ ᱡᱟᱭᱜᱟ ᱨᱮ ᱦᱮᱱᱟᱜ ᱠᱟᱫᱮ, ᱟᱡ ᱵᱷᱟᱹᱜᱤ ᱠᱤᱪᱷᱩ ᱦᱩᱭ ᱟᱠᱟᱱ ᱛᱟᱭᱟ ᱾ᱚᱱᱟᱛᱮ ᱟᱨᱦᱚᱸ ᱦᱚᱲᱮ ᱵᱷᱟᱹᱜᱤ ᱠᱚᱣᱟᱭ ᱥᱮ ᱦᱚᱲ ᱥᱟᱦᱟᱡᱡᱚ ᱠᱚᱣᱟᱭ ᱨᱮᱸᱜᱮᱡ ᱚᱨᱮᱡ ᱦᱚᱲ ᱠᱚᱭ ᱮᱢᱟ ᱠᱚᱣᱟᱭ᱾ ᱚᱱᱟ ᱛᱮᱦᱚᱸ ᱛᱚ ᱩᱱᱤ ᱞᱟᱦᱟ ᱤᱫᱤ ᱫᱟᱲᱮᱭᱟᱜᱼᱟᱭ ᱥᱮ ᱥᱟᱶᱛᱟ
ᱦᱮᱸ ᱦᱮᱸ
ᱦᱳᱭ ᱟᱫᱚ ᱚᱱᱠᱟ ᱞᱮᱠᱟᱛᱮ ᱧᱮᱞ ᱞᱮᱠᱷᱟᱱ ᱦᱳᱭ ᱟᱫᱚ ᱚᱱᱟ ᱫᱚ ᱢᱤ-ᱢᱤᱫᱴᱟᱝ ᱢᱤ-ᱢᱤᱫᱴᱟᱝ ᱢᱤᱫᱴᱟᱝ ᱢᱟᱹᱱᱢᱤ ᱢᱚᱱᱮᱨᱮ ᱦᱩᱭᱩᱜ ᱠᱟᱱᱟ ᱡᱷᱚᱛᱚ ᱦᱚᱲᱟᱜ ᱩᱭᱦᱟᱹᱨ ᱪᱤᱱᱛᱟᱹ ᱢᱟᱛᱚ ᱵᱟᱝ ᱥᱚᱢᱟᱱᱟ ᱟᱫᱚ ᱟᱫᱚ ᱚᱱᱠᱟ ᱜᱮ ᱩᱱᱠᱩᱣᱟᱜ, ᱩᱱᱠᱩᱣᱟᱜ ᱠᱩᱠᱞᱤ ᱦᱚᱸ ᱥᱮ ᱩᱱᱠᱩᱣᱟᱜ ᱛᱮᱞᱟ ᱦᱚᱸ ᱫᱚᱢᱮ ᱠᱷᱟᱨᱟᱯ ᱞᱮᱠᱟ ᱫᱚ ᱵᱟᱹᱧ ᱢᱚᱱᱮᱭᱟ ᱠᱟᱨᱚᱱ ᱟᱹᱰᱤ ᱜᱟᱱ ᱦᱚᱲᱜᱮ ᱢᱮᱱᱟᱜ ᱠᱚᱣᱟ ᱡᱮ ᱚᱱᱠᱟ